ᱡᱚᱦᱟᱨ ᱜᱮ ᱫᱟᱫᱟ
ᱦᱮᱸ ᱡᱚᱦᱟᱨ ᱜᱮ ᱡᱚᱦᱟᱨ ᱜᱮ
ᱱᱮᱴᱣᱟᱨᱠ ᱥᱚᱢᱚᱥᱥᱟ ᱦᱩᱭᱩᱜ ᱠᱟᱱᱟ ᱥᱮ ᱪᱮᱫ
ᱩᱠᱩᱨᱤᱡ ᱚᱝᱠᱟ ᱫᱚ ᱵᱟᱝ ᱟᱹᱭᱠᱟᱹᱜ ᱠᱟᱱᱟ ᱵᱟᱝ ᱤᱧ ᱦᱟᱸᱰᱮ ᱤᱥᱠᱤᱱ ᱨᱮ ᱨᱟᱠᱟᱵ ᱛᱟᱦᱮᱸᱫ ᱛᱚ ᱵᱟᱝ ᱨᱟᱠᱟᱵ ᱟᱠᱟᱤ ᱛᱟᱦᱮᱸᱫ ᱚᱱᱟᱜᱮ ᱵᱟᱹᱧ ᱵᱩᱡ ᱫᱟᱲᱮᱭᱟᱜ ᱛᱟᱦᱮᱸᱼᱟ
ᱮᱸ ᱤᱧᱟᱹᱜ ᱦᱚᱸ ᱛᱟᱢᱟ ᱱᱮᱴᱚᱣᱟᱨᱠ ᱫᱚ ᱵᱷᱟᱜᱤ ᱡᱟᱭᱜᱟ ᱨᱮᱜᱤᱧ ᱦᱮᱡ ᱟᱠᱟᱱᱟ ᱛᱚ ᱟᱨ ᱪᱤᱠᱟᱛᱮ ᱚᱱᱠᱟᱜ ᱠᱟᱱᱟ ᱵᱟᱝ ᱵᱩᱡᱩᱜ ᱠᱟᱱᱟ
ᱦᱳᱭ
ᱛᱟᱦᱚᱞᱮ ᱚᱱᱛᱮ ᱫᱚ ᱱᱟᱥᱮ ᱫᱟᱜ ᱧᱚᱜ ᱮᱜᱼᱟᱭ ᱥᱮᱛᱟᱜ ᱵᱮᱲᱟ ᱥᱮ ᱪᱮᱫ ᱫᱟᱜ ᱡᱟᱹᱲᱤ ᱠᱚ ᱦᱩᱭᱩᱜ ᱠᱟᱱᱟ
ᱦᱳᱭ ᱱᱟᱥᱮᱱᱟᱜ ᱡᱚᱨᱚ ᱠᱮᱫᱟᱭ ᱛᱚ ᱟᱫᱚᱧ ᱢᱚᱱᱮᱭ ᱫᱟᱹᱧ ᱫᱟᱜ ᱡᱟᱹᱲᱤ ᱥᱟᱸᱜᱮ ᱤᱫᱤᱭ ᱟ ᱥᱮ ᱪᱮᱫ ᱟᱫᱚ ᱨᱤᱢᱤᱞ ᱨᱤᱢᱤᱞ ᱜᱮ ᱧᱮᱞᱚᱜ ᱠᱟᱱᱟ ᱵᱟᱝ ᱫᱚ ᱵᱟᱝ
ᱟᱪᱪᱷᱟ
ᱦᱚᱞᱟ ᱫᱚ ᱛᱟᱦᱚᱞᱮ ᱫᱟᱠᱟ ᱫᱚ ᱵᱤᱱ ᱡᱚᱢ ᱞᱮᱜᱼᱟ ᱛᱚ ᱧᱤᱫᱟᱹ ᱵᱮᱲᱟ ᱫᱚ
ᱡᱚᱢ ᱦᱩᱭᱱᱟ ᱱᱟᱥᱮᱱᱟᱜ
ᱚᱸᱰᱮ ᱚᱸᱰᱮ ᱜᱮ ᱢᱤᱫᱴᱷᱮᱱ ᱜᱮᱯᱮ ᱤᱥᱤᱱ ᱫᱟ ᱢᱤᱫᱴᱷᱮᱱ ᱜᱮ ᱤᱥᱤᱱᱟᱢ ᱠᱟᱱᱟ ᱠᱚ
ᱦᱳᱭ ᱦᱳᱭ
ᱪᱤᱫ ᱩᱛᱩ ᱦᱩᱭ ᱞᱮᱱᱟ ᱦᱚᱞᱟ
ᱦᱚᱞᱟ ᱟᱭᱩᱵ ᱵᱮᱲᱟ ᱡᱤᱞ ᱦᱟᱯᱮ ᱤᱧ ᱜᱮ ᱟᱣᱨᱤᱧ ᱠᱷᱟᱣᱟᱣ ᱠᱚᱣᱟ ᱛᱤᱦᱤᱧ ᱢᱟᱱᱮ ᱠᱷᱟᱣᱟ ᱠᱚ ᱦᱩᱭᱩᱜᱼᱟ
ᱤᱧ ᱫᱚ ᱦᱚᱞᱟ ᱫᱚ ᱨᱚᱠᱚᱡ ᱠᱚ ᱛᱩᱛᱩ ᱞᱮᱫ ᱠᱚᱣᱟ ᱨᱚᱠᱚᱡ, ᱨᱚᱠᱚᱡ, ᱛᱟᱯᱚᱨᱮ ᱨᱚᱠᱚᱡᱚᱜ ᱦᱚᱠᱚ ᱛᱟᱦᱮᱸ ᱠᱟᱱᱟ ᱚᱱᱟ ᱫᱚ ᱮᱠᱴᱩ ᱟᱹᱞᱩ ᱟᱛᱮᱫ ᱠᱚ ᱱᱟᱥᱮ ᱠᱚ ᱵᱷᱟᱹᱡᱤ ᱧᱮᱞᱮᱫ ᱠᱚᱣᱟ,
ᱦᱩᱸ
ᱟᱨ ᱯᱩᱴᱠᱟᱹ
ᱟᱪᱪᱷᱟ
ᱮᱠᱷᱟᱱ ᱫᱚ ᱚᱱᱟ ᱠᱚ ᱧᱟᱢᱚᱜ ᱠᱟᱱᱟ ᱯᱷᱩᱴᱠᱟᱹ ᱡᱚᱛᱚ ᱦᱚᱲ ᱵᱟᱢ ᱧᱮᱞ ᱧᱟᱢ ᱠᱚᱣᱟ ᱛᱚ ᱚᱱᱟ ᱠᱚᱫᱚ ᱮᱢᱚᱱ ᱵᱤᱨᱟᱴ ᱡᱤᱱᱤᱥ ᱠᱟᱱᱟ ᱯᱷᱩᱴᱠᱟᱹ ᱫᱚ ᱤᱧ ᱡᱚᱠᱷᱚᱱ ᱯᱷᱩᱴᱠᱟᱹ ᱫᱚᱠᱚ ᱦᱟᱞᱟᱝ ᱵᱟᱹᱧ ᱦᱟᱞᱟᱝ ᱟᱠᱟᱫ ᱠᱚᱣᱟ, ᱵᱟᱢ ᱧᱮᱞ ᱧᱟᱢ ᱠᱚᱣᱟ ᱮᱢᱚᱱ ᱡᱟᱭᱜᱟ ᱠᱚ ᱛᱟᱦᱮᱱᱟ ᱥᱮ ᱦᱮᱸ᱾ ᱟᱢ ᱚᱸᱰᱮᱢ ᱫᱩᱲᱩᱵ ᱵᱟᱲᱟᱭ ᱨᱮᱦᱚᱸ ᱵᱟᱢ ᱵᱩᱡᱽ ᱫᱟᱲᱮ ᱟᱠᱚᱣᱟ᱾
ᱦᱳᱭ᱾
ᱡᱚᱛᱚ ᱦᱚᱲ ᱫᱚ ᱵᱟᱝᱠᱚ ᱦᱟᱞᱟᱝ ᱫᱟᱲᱮᱭ ᱟᱠᱚᱣᱟ ᱱᱚᱡᱚᱨ ᱦᱚᱸ ᱫᱚᱨᱠᱟᱨᱟᱭ᱾
ᱴᱷᱤᱠ᱾ ᱟᱫᱚ ᱱᱚᱜᱼ ᱫᱟᱜ ᱫᱟᱜ ᱠᱟᱛᱮᱜ ᱱᱟᱥᱮᱱᱟᱜ ᱥᱤᱛᱩᱝ ᱞᱮᱠᱷᱟᱱ ᱟᱹᱰᱤ ᱪᱮᱦᱨᱟ ᱯᱷᱟᱴᱟᱜ ᱟᱠᱚ ᱩᱴᱩᱵ ᱟᱠᱚ᱾
ᱦᱩᱸ ᱦᱩᱸ᱾
ᱚᱱᱟ ᱩᱴᱩᱵ ᱡᱟᱭᱜᱟ ᱮ, ᱢᱟ ᱞᱟᱹᱭ ᱢᱮ
ᱳᱫ ᱦᱚᱸᱭ ᱤᱧ ᱫᱚ ᱵᱟᱹᱧ ᱧᱟᱢ ᱞᱟᱹᱜᱤᱫ ᱵᱟᱹᱧ ᱧᱮᱞ ᱧᱟᱢᱟ ᱩᱫ ᱠᱚ
ᱱᱚᱡᱚᱨ ᱫᱚᱨᱠᱟᱨ ᱚᱱᱟ ᱞᱟᱹᱜᱤᱫ᱾
ᱦᱮᱸ ᱱᱚᱡᱚᱨᱟᱜ ᱩᱫ ᱦᱚᱸᱠᱚ ᱞᱟᱹᱭᱟ ᱡᱮᱛᱮ ᱦᱚᱲ ᱦᱚᱸ ᱵᱟᱢ ᱧᱟᱢᱟ᱾
ᱦᱮᱸ᱾ ᱠᱮ ᱠᱚᱫᱚ ᱱᱟ ᱚᱱᱟ ᱦᱮᱸ ᱚᱱᱟ ᱵᱟᱹ ᱵᱟᱹᱭᱦᱟᱹᱲ ᱠᱚᱨᱮ ᱚᱱᱟ ᱠᱷᱮ ᱠᱷᱮᱛ ᱟᱲᱮ ᱠᱚᱨᱮ ᱡᱟᱦᱟᱸ ᱚᱱᱟ ᱱᱚᱣᱟ ᱨᱮᱫᱚ ᱢᱩᱪᱤ ᱥᱮ ᱪᱮᱫ ᱞᱮ ᱢᱮᱱᱟ ᱦᱮᱸ᱾
ᱦᱮᱸ
ᱟᱹᱰᱤ ᱴᱮᱥᱴ ᱜᱮ ᱚᱱᱟ ᱟᱲᱹᱮ ᱠᱚᱨᱮ ᱚᱢᱚᱱᱚᱜᱼᱟ ᱧᱮᱞ ᱢᱮ, ᱟᱲᱮ ᱠᱚᱨᱮ ᱵᱩᱢ ᱰᱷᱤᱯ ᱠᱟᱪᱟᱷᱟ ᱪᱤ ᱠᱚᱨᱮ ᱚᱢᱚᱱᱚᱜᱼᱟ
ᱦᱩᱸ ᱦᱩᱸ, ᱴᱷᱤᱠ ᱚᱱᱟ ᱠᱟᱹᱴᱤᱡ ᱠᱟᱹᱴᱤᱡ ᱜᱮ᱾
ᱦᱩᱸ᱾
ᱦᱩᱸ ᱛᱟᱜᱲᱟ ᱜᱮ ᱥᱮᱵᱮᱞᱟ ᱱᱚᱣᱟ ᱦᱚ ᱵᱟᱝ ᱫᱚ᱾ ᱩᱱᱟᱹᱜ ᱢᱚᱡᱽ ᱥᱤᱵᱮᱞᱟ ᱡᱟᱦᱟᱸ ᱫᱚ ᱢᱟᱱᱮ ᱡᱤᱞ ᱩᱛᱩᱢ ᱡᱚᱢ ᱠᱮᱫ ᱠᱷᱚᱱᱟᱜ ᱯᱟᱨᱚᱢ ᱦᱩᱭᱩᱜ-ᱟ᱾
ᱦᱮᱸ
ᱢᱟᱸᱫᱷᱮᱨ ᱩᱛᱩ ᱞᱮᱫᱟ ᱠᱚ ᱟᱹᱰᱤ ᱢᱚᱸᱡᱽ ᱟᱹᱭᱠᱟᱹᱜ ᱠᱟᱱ ᱛᱟᱦᱮᱸᱜ᱾ ᱚᱱᱟ ᱜᱮ ᱫᱚ ᱱᱚᱜ ᱚᱭ ᱟᱡ ᱟᱡ ᱛᱮ ᱱᱟᱜ ᱡᱤᱱᱤᱥ ᱛᱚ᱾ ᱟᱫᱚ ᱛᱤᱨᱮ, ᱛᱤᱱ ᱚᱠᱛᱚ, ᱚᱠᱟᱞᱮᱠᱟ ᱥᱚᱢᱚᱡ ᱮᱢ ᱧᱟᱢᱟ ᱚᱱᱟ ᱜᱮ ᱦᱳᱭᱳᱜ ᱠᱟᱱᱟ ᱢᱮᱱᱠᱟᱛ
ᱦᱮᱸ ᱟᱨ ᱟᱨ ᱵᱮᱥᱤ ᱫᱚ ᱧᱮᱞ ᱯᱩᱴᱠᱟᱹ ᱠᱚᱫᱚ ᱚᱱᱟ ᱠᱚᱫᱚ ᱮᱠᱫᱚᱢ ᱧᱮᱞ ᱢᱮ ᱚᱱᱟ ᱠᱚᱫᱚ ᱚᱠᱟ ᱠᱚᱨᱮᱦᱚᱸ ᱵᱟᱢ ᱧᱟᱢᱟ ᱯᱷᱩᱴᱠᱟᱹ ᱨᱮᱭᱟᱜ ᱪᱚ ᱠᱤᱞᱳ ᱪᱟᱨᱥᱚ ᱴᱟᱠᱟ ᱠᱤᱞᱳ᱾
ᱦᱩᱸ ᱦᱩᱭᱩᱜᱼᱟ ᱵᱟᱝ ᱦᱩᱭ ᱨᱮᱱᱟᱜ ᱪᱮᱫ ᱦᱚᱸ ᱵᱟᱝ ᱠᱟᱱᱟ᱾
ᱚᱱᱟ ᱫᱚ ᱵᱟᱝ ᱧᱟᱢ ᱜᱮᱛᱚ ᱵᱟᱝ ᱧᱟᱢᱚᱜᱼᱟ ᱥᱮ ᱚᱱᱟ ᱛᱚ᱾ ᱟᱨ ᱡᱮᱢᱚᱱ ᱩᱫ ᱠᱚ ᱡᱟᱦᱟᱸ ᱚᱨᱛᱚᱜ ᱚᱨᱛᱚᱜ ᱦᱮᱸ, ᱡᱟᱦᱟᱸ ᱚᱨᱛᱚᱜ ᱵᱚᱱ ᱧᱟᱢ ᱢᱮᱱ ᱮᱫᱟ ᱥᱮ ᱵᱚᱛᱟᱢ ᱳᱫ ᱵᱚᱱ ᱧᱟᱢᱟ ᱚᱱᱟ ᱫᱚ ᱜᱚᱴᱟ ᱞᱮᱠᱟ ᱜᱮ ᱚᱢᱚᱱᱚᱜ-ᱟ᱾ ᱠᱤᱱᱛᱩ ᱯᱩᱴᱠᱟᱹ ᱫᱚ ᱦᱩᱭᱩᱜ ᱠᱟᱱᱟ ᱠᱚ ᱩᱱᱠᱩ ᱫᱚ ᱮᱢᱚᱱ ᱢᱤᱫ ᱴᱤᱡ ᱡᱤᱱᱤᱥ ᱠᱟᱱᱟ ᱠᱚ ᱯᱩᱴᱠᱟᱹ ᱫᱚ ᱦᱩᱭᱩᱜ ᱠᱟᱱᱟ ᱩᱱᱠᱩ ᱫᱚ ᱵᱤᱨ ᱠᱚᱨᱮ ᱜᱮ ᱥᱟᱨᱡᱚᱢ ᱵᱤᱨ ᱡᱟᱦᱟᱸ ᱠᱚ ᱛᱟᱦᱮᱱᱟ ᱚᱱᱟ ᱠᱚᱨᱮ ᱠᱚ ᱚᱢᱚᱱᱚᱜᱼᱟ ᱚᱱᱟ ᱪᱷᱟᱲᱟ ᱵᱟᱝᱠᱚ ᱚᱢᱚᱟᱱᱼᱟ᱾
ᱴᱷᱤᱠ ᱴᱷᱤᱠ᱾
ᱟᱨ ᱚᱱᱟ ᱵᱤᱥᱱᱩᱯᱩᱨ ᱥᱟᱭᱤᱰ ᱡᱟᱦᱟᱸ ᱢᱮᱱᱟᱜᱼᱟ ᱚᱱᱟ ᱤᱭᱟᱹᱚᱱᱟ ᱢᱮᱫᱴᱮᱱ ᱢᱚᱱᱚᱵᱚᱞᱚ ᱢᱤᱫᱴᱮᱱ ᱠᱚᱲᱟ ᱵᱟᱭ ᱛᱟᱦᱮᱱ ᱠᱟᱱ ᱛᱟᱦᱮᱸᱱᱟ᱾
ᱦᱚᱸ
ᱩᱱᱠᱩ ᱥᱟᱭᱤᱴ ᱫᱚ ᱵᱤᱥᱤ ᱚᱢᱚᱱᱚᱜᱼᱟ, ᱩᱱᱠᱩ ᱥᱟᱭᱤᱰ ᱩᱱᱠᱩ ᱫᱚ ᱦᱟᱥᱟ ᱵᱷᱟᱜᱤ ᱚᱱᱛᱮᱱᱟᱜ ᱫᱚ᱾
ᱚ ᱡᱟᱭ ᱦᱳᱠ ᱟᱫᱚ ᱦᱟᱥᱟ ᱵᱷᱟᱜᱮ ᱠᱷᱟᱱ ᱫᱚ ᱚᱱᱟ ᱫᱚ, ᱱᱟᱯᱟᱭ ᱠᱟᱛᱷᱟ ᱠᱟᱱ ᱜᱮᱭᱟ ᱚᱱᱛᱮ ᱟᱨᱦᱚᱸ ᱚᱢᱚᱱ ᱟᱹᱰᱤ ᱞᱚᱜᱚᱱ ᱡᱟᱹᱥᱛᱤ ᱚᱢᱚᱱᱚᱜᱼᱟ᱾
ᱦ ᱳᱜ ᱠᱚ ᱢᱟ ᱮᱠᱫᱚᱢ ᱜᱟᱫᱟ ᱳᱜ ᱞᱮᱠᱟ ᱳᱜ ᱢᱟ ᱫᱚᱢᱮ ᱚᱢᱚᱱᱚᱜ ᱜᱮᱭᱟ᱾
ᱦᱮᱸ ᱠᱟᱛᱷᱟ ᱫᱚᱠᱟᱱ ᱜᱮ ᱦᱮᱸ,
ᱚᱞᱟᱭᱤᱱ ᱵᱟᱢ ᱪᱟᱞᱟᱣ ᱵᱟᱲᱟᱣ ᱟᱠᱟᱱᱟ ᱠᱟᱱᱟ ᱵᱤᱞᱭᱟᱹᱛᱳᱲ ᱥᱮᱫ ᱛᱮ?
ᱩᱸ ᱪᱟᱞᱟᱣ ᱫᱚᱢᱮ ᱥᱟᱜᱤᱧ ᱫᱚ ᱵᱟᱹᱧ ᱪᱟᱞᱟᱣ ᱟᱠᱟᱱᱟ᱾ ᱵᱤᱞᱭᱟᱹᱛᱳᱲ ᱠᱷᱚᱱᱟᱜ ᱱᱟᱥᱮᱱᱟᱜ ᱚᱱᱟ ᱡᱟᱦᱟᱸ ᱯᱷᱳᱨᱛᱷ ᱡᱟᱦᱟᱸ ᱤᱭᱟᱹ ᱡᱟᱦᱟᱸ ᱠᱮᱢᱯᱟᱥ ᱱᱚᱣᱟ ᱤᱭᱩᱱᱤ ᱤᱭᱩᱱᱤᱵᱷᱟᱨᱥᱤᱴᱤ ᱨᱮᱱᱟᱜ ᱚᱱᱟ ᱧᱩᱛᱩᱢᱤᱧ ᱦᱤᱲᱤᱧ ᱠᱮᱫᱟ
ᱤᱭᱟᱹ ᱤᱭᱟᱹ ᱪᱮᱫ ᱠᱚ ᱢᱮᱛᱟᱜ ᱠᱟᱱᱟ ᱪᱟᱱᱫᱟᱨ
ᱦᱳᱭ ᱪᱷᱟᱫᱟ ᱴᱷᱤᱠ ᱟᱫᱚ ᱤᱱᱟᱹ ᱠᱷᱟᱱ ᱫᱚ ᱡᱟᱹᱥᱛᱤ ᱫᱚ ᱵᱟᱹᱧ ᱥᱮ ᱟᱠᱟᱱᱟ
ᱟᱨ ᱢᱤᱫ ᱫᱤᱱ ᱠᱚᱞᱟᱫᱮ ᱛᱟᱦᱮᱸᱱᱟ ᱵᱟᱭ ᱠᱚᱞ ᱠᱟᱜ ᱵᱮᱜᱽ ᱠᱟᱜ ᱢᱮᱭᱟ
ᱦᱮᱸ ᱵᱟᱝ ᱪᱮᱫᱟᱜ ᱵᱟᱝ ᱟᱡᱜᱮ ᱠᱚᱞ ᱵᱮᱠ ᱫᱚ ᱠᱚᱞ ᱵᱮᱠ ᱟᱹᱫᱤᱧ ᱛᱟᱦᱮᱸᱫ ᱟᱫᱚ ᱤᱧᱫᱩᱧ ᱢᱚᱱᱮᱭᱮᱫᱟ ᱱᱩᱭᱟᱜ ᱠᱟᱛᱷᱟᱢ ᱞᱟᱹᱭ ᱦᱚᱪᱚᱭᱮᱫᱟ ᱱᱩᱭᱟᱜ ᱠᱟᱛᱷᱟᱢ ᱞᱟᱹᱭ ᱦᱚᱪᱚᱭᱮᱫ ᱟᱨ ᱵᱟᱹᱧ ᱢᱚᱱᱮᱭᱟᱜ ᱠᱟᱱᱟ ᱥᱮ ᱟᱫᱚ ᱟᱸᱡᱚᱢ ᱫᱩᱧ ᱟᱸᱡᱚᱢ ᱠᱮᱫ ᱨᱮᱦᱚᱸ ᱫᱚᱧ ᱢᱚᱱᱮ ᱠᱮᱫᱟ ᱱᱩᱭ ᱫᱚ ᱞᱟ. ᱭ ᱫᱤᱧ ᱩᱱᱟᱹᱜ ᱚᱱᱠᱟᱱ ᱢᱚᱱᱮᱭᱟᱱ ᱠᱚᱲᱟ ᱫᱚ ᱵᱟᱝ ᱠᱟᱱᱟᱭ ᱛᱚ ᱦᱮᱸᱥᱮ ᱟᱫᱚᱧ ᱞᱟ. ᱭᱫᱟ ᱚᱲᱟᱜ ᱫᱩᱣᱟᱹᱨ ᱛᱮ ᱥᱮ ᱴᱟᱠᱟ ᱯᱚᱭᱥᱟ ᱛᱮᱫᱚ ᱩᱱᱟᱹᱜ ᱩᱱᱤᱭᱟᱜ ᱫᱚ ᱚᱱᱠᱟ ᱵᱟᱹᱱᱩᱜ
ᱩ ᱮ ᱩᱱᱠᱩ ᱚᱱᱠᱟᱱ ᱠᱚᱜᱮ ᱴᱟᱠᱟ ᱫᱚᱨᱠᱟᱨ ᱛᱟᱠᱚ
ᱦᱮᱸ ᱟᱫᱚ ᱚᱱᱟᱦᱚᱛᱮᱡ ᱛᱮ ᱤᱧ ᱫᱚᱧ ᱢᱮᱱᱮ ᱞᱮᱫᱟ ᱛᱟᱦᱞᱮ ᱟᱨ ᱩᱱᱤᱧ ᱧᱮᱞ ᱞᱮ ᱜᱮ ᱱᱟᱜ ᱩᱱᱟᱹᱜ ᱡᱷᱚᱛᱚ ᱥᱟᱯᱚᱛᱤ ᱤᱱᱴᱟᱨᱮᱥ ᱵᱟᱹᱱᱩᱜ ᱠᱟᱜ ᱛᱟᱭᱟ ᱥᱮᱭᱟ
ᱩᱱᱤ ᱫᱚ ᱯᱷᱟᱢ ᱪᱤᱭᱮᱫᱟᱭ ᱵᱟᱭ ᱠᱚᱨᱟᱣᱮᱫ ᱛᱟᱦᱮᱱᱟ ᱯᱩᱭᱞᱩ ᱫᱚ ᱵᱟᱭ ᱠᱚᱨᱟᱣᱮᱫ ᱛᱟᱦᱮᱱ ᱴᱷᱤᱠ ᱟᱪᱮ ᱚᱱᱟ ᱠᱟᱨᱭᱟ ᱛᱚ ᱠᱟᱹᱢᱤ ᱫᱚ ᱵᱟᱭ ᱠᱚᱨᱟᱣᱮᱫ ᱛᱟᱦᱮᱱᱟ
ᱚᱸ
ᱮᱴᱟᱜ ᱮᱴᱟᱜ ᱡᱚᱛᱚ ᱠᱚᱲᱟ ᱠᱚ ᱠᱚᱨᱟᱣ ᱫᱟ ᱯᱚᱭᱥᱟ ᱦᱩᱭᱩᱜ ᱠᱟᱱᱟ ᱧᱮᱞ ᱫᱟ ᱠᱚ ᱦᱮᱸ
ᱦᱳᱭ ᱦᱳᱭ
ᱩᱱᱤ ᱦᱚᱸ ᱟᱫᱚ ᱪᱷᱩᱴᱟᱹᱣ ᱮᱱᱟᱭ ᱟᱨ ᱪᱷᱩᱴᱟᱹᱣ ᱞᱮᱠᱷᱟᱱ ᱫᱚ ᱩᱱᱤ ᱫᱚ ᱟᱫᱚ ᱠᱷᱩᱵ ᱥᱤᱢᱤᱛᱚ ᱦᱚᱲ ᱩᱱᱤ ᱫᱚ ᱤᱧ ᱥᱟᱞᱟᱜ ᱜᱚᱞᱯᱚᱭᱟᱭ ᱴᱷᱤᱠ ᱟᱪᱮ ᱦᱮᱸ,
ᱟᱨ ᱤᱧ ᱢᱟᱡᱷᱮ ᱥᱟᱡᱮᱧ ᱦᱮᱸ ᱢᱟ ᱦᱚᱞᱟ ᱦᱚᱸ ᱢᱤᱫ ᱫᱷᱟᱣ ᱜᱮ ᱢᱮᱫ ᱫᱷᱟᱣ ᱜᱮ ᱩᱱᱤ ᱡᱟᱹᱥᱛᱤ ᱫᱷᱟᱣ ᱫᱚ ᱵᱟᱭ ᱜᱟᱞᱢᱟᱨᱟᱣᱟ
ᱵᱟᱝ ᱵᱟᱝ ᱟᱫᱚ ᱚᱱᱠᱟ ᱫᱚ ᱩᱱᱤ ᱫᱚ ᱩᱱᱤ ᱫᱚ ᱯᱟᱴᱨᱟᱥᱤ ᱵᱟᱹᱱᱩᱜ ᱠᱚ ᱛᱟᱭᱟ ᱡᱚᱠᱷᱚᱱ ᱥᱚᱢᱚᱭ ᱧᱟᱢᱚᱜ-ᱟ ᱟᱞᱟᱝ ᱜᱮᱞᱟᱝ ᱜᱚᱞᱯᱚᱭᱟ ᱴᱷᱤᱠ ᱟᱪᱮ ᱤᱧ ᱫᱚ ᱯᱷᱨᱤ ᱦᱚᱸ ᱯᱷᱨᱤ ᱜᱮ ᱢᱤᱱᱟᱹᱧ-ᱟ ᱟᱨ ᱞᱟᱦᱟ ᱠᱷᱚ ᱩᱱᱟᱹᱜ ᱟᱫᱚ ᱚᱱᱟᱞᱤᱭᱮ ᱢᱟ ᱞᱟᱦᱟ ᱛᱮᱞᱤᱧ ᱮᱥᱮᱢᱮᱥ ᱡᱚᱱᱟ ᱡᱮ ᱱᱤᱱᱟᱹᱜ ᱥᱚᱢᱚᱭ ᱞᱟᱝ ᱨᱚᱯᱚᱲᱟ ᱟᱢ ᱯᱷᱨᱤᱜ ᱢᱮ ᱤᱱᱟᱹ ᱥᱚᱢᱚᱭ ᱨᱮ ᱠᱚᱨᱮ ᱫᱚ ᱵᱟᱝ ᱜᱟᱱᱚᱜᱼᱟ
ᱩᱸ ᱢᱟᱱᱮ ᱟᱹᱰᱤ ᱰᱤᱥᱤᱯᱞᱤᱱ ᱢᱟᱱᱟᱣᱟᱱ ᱦᱚᱲ ᱠᱟᱱ ᱜᱮᱭᱟ ᱵᱟᱝ ᱫᱚ,
ᱩᱸ
ᱱᱤᱡᱮ ᱫᱚ ᱡᱮᱢᱚᱱ ᱩᱲᱩᱠ ᱥᱩᱲᱩᱝ ᱪᱷᱩᱴᱟᱹᱣ ᱦᱩᱭ ᱠᱟᱱᱟ ᱡᱟᱸᱦᱟ ᱫᱚ ᱡᱟᱸᱦᱟ ᱞᱮᱠᱟ ᱜᱮ ᱡᱟᱸᱦᱟ ᱩᱰᱤᱡ ᱡᱟᱸᱦᱟ ᱞᱮᱠᱟ ᱠᱟ
ᱦᱮᱸ ᱟᱨ ᱤᱧ ᱫᱚ ᱦᱩᱭᱩᱜ ᱠᱟᱱᱟ ᱱᱚᱜᱼᱚᱭ ᱡᱮᱢᱚᱱ ᱥᱮᱛᱟᱜ ᱵᱮᱲᱟ ᱫᱚ ᱱᱚᱜᱼᱚᱭ ᱟᱢ ᱥᱟᱶ ᱱᱤᱛᱚᱜ ᱫᱚ ᱟᱢ ᱥᱟᱶ ᱤᱧ ᱨᱚᱯᱚᱲᱮᱱ ᱜᱮ ᱮᱠᱫᱚᱢ ᱟᱫᱚ ᱩᱱᱤ ᱥᱟᱶᱛᱮᱧ ᱨᱚᱯ ᱚᱱᱟ ᱦᱟᱱᱟ ᱵᱟᱨᱚᱴᱟ ᱯᱚᱨ
ᱟᱪᱪᱷᱟ
ᱵᱟᱨᱳᱴᱟ ᱞᱟ ᱞᱟᱦᱟ ᱫᱚ ᱵᱟᱝ ᱦᱩᱭᱩᱜᱼᱟ ᱞᱟᱦᱟ ᱜᱮ ᱩᱱ ᱱᱮᱴᱳᱣᱟ ᱛᱷᱚᱲᱟ ᱫᱚ ᱵᱟᱭ ᱧᱟᱢ ᱛᱟᱭᱟ,
ᱦᱚᱸ ᱦᱚᱸ
ᱛᱟᱦᱞᱮ ᱱᱚᱸᱰᱮ ᱡᱟᱦᱟᱸᱭ ᱠᱚ ᱚᱲᱟᱜ ᱠᱟᱫᱟ ᱱᱟᱣᱟ ᱡᱟᱦᱟᱸᱭ ᱠᱚ ᱚᱲᱟᱜ ᱠᱟᱫᱟ ᱚᱱᱟ ᱦᱤᱡᱩᱜ-ᱟ ᱱᱚᱰᱮ ᱜᱮ ᱦᱤᱱᱤᱧ ᱜᱮ ᱱᱚᱜ-ᱚᱣ ᱚᱱᱸᱰᱮ ᱵᱟᱨᱚᱴᱟ ᱯᱚᱨ ᱪᱷᱟᱲᱟ ᱵᱟᱭ ᱦᱩᱭᱩᱜ-ᱟ ᱟᱞᱚ ᱚ ᱢᱟᱱᱮ ᱤᱭᱟᱹ ᱟᱯᱮ ᱫᱚ ᱤᱭᱟᱹ ᱮᱨᱚᱜ ᱥᱤᱢ ᱫᱚᱯᱮ ᱡᱚᱢ ᱠᱮᱫ ᱠᱚᱣᱟ ᱥᱮ ᱵᱟᱝ ᱟᱞᱮ ᱫᱚ ᱦᱚᱞᱟ ᱞᱮ
ᱦᱮᱸ ᱡᱚᱢ ᱦᱩᱭᱱᱟ ᱟᱞᱮ ᱢᱟᱲᱟᱝ ᱧᱚᱜ ᱨᱮᱜᱮ ᱦᱩᱭ ᱠᱟᱱᱟ ᱦᱟᱱᱮ ᱡᱟᱹᱱᱤᱡ ᱪᱚ
ᱠᱩᱲᱤ ᱱᱮ ᱟᱥᱟᱲ ᱱᱟᱜ ᱳᱭ ᱟᱴᱷᱨᱚ ᱩᱱᱤᱥ ᱠᱩᱲᱤ ᱥᱮᱫ ᱛᱮᱜᱮ ᱡᱚᱢ ᱫᱚ ᱦᱩᱭ ᱠᱟᱱᱟ ᱦᱮᱸ ᱥᱮ
ᱵᱟ ᱥᱤᱥᱴᱮᱢ ᱢᱮᱱᱟᱜᱼᱟ ᱠᱤ ᱟᱨ ᱱᱚᱣᱟ ᱫᱚ ᱥᱤᱥᱴᱮᱢ ᱢᱮᱱᱟᱜᱼᱟ ᱟᱥᱟᱲ ᱵᱚᱸᱜᱟ ᱜᱮ ᱡᱚᱢ ᱠᱚ ᱦᱩᱭᱩᱜᱼᱟ ᱥᱤᱢ ᱫᱚ ᱦᱮᱸ ᱥᱮ ᱟᱫᱚ ᱚᱝᱠᱟ ᱥᱤᱥᱴᱮᱢ ᱢᱮᱱᱟᱜᱼᱟ ᱠᱤ ᱟᱥᱟᱲ ᱵᱚᱸᱜᱟ ᱱᱤᱭᱟᱹ ᱛᱟᱨᱤᱠᱷ ᱠᱷᱚᱱ ᱱᱤᱭᱟᱹ ᱛᱟᱹᱨᱤᱠᱷ ᱢᱚᱫᱽᱫᱷᱮ ᱚᱱᱠᱟᱱᱟᱜ ᱠᱤᱷᱩ ᱢᱮᱱᱟᱜᱼᱟ ᱥᱮ ᱥᱮᱫ ᱫᱚ ᱵᱟᱝ ᱜᱟᱱᱚᱜᱼᱟ ᱦᱚᱭᱛᱳ ᱛᱟᱨ ᱢᱟᱱᱮ ᱟᱥᱟᱲ ᱵᱚᱸᱜᱟ ᱛᱟᱢᱟᱱᱮ ᱟᱥᱟᱲ ᱵᱚᱸᱜᱟ ᱢᱚᱫᱽᱫᱷᱮ ᱜᱮ ᱟᱢ ᱫᱚ ᱡᱚᱢ ᱠᱚ ᱦᱩᱭᱩᱜ ᱛᱟᱢᱟ ᱮᱨᱚᱜ ᱥᱤᱢ ᱫᱚ ᱵᱟᱝ
ᱦᱳᱭ ᱦᱳᱭ ᱟᱫᱚ ᱚᱱᱠᱟ ᱫᱚ ᱩᱠᱩᱨ ᱵᱟᱰᱟᱭ ᱤᱧᱟᱹᱜ ᱦᱚᱸ ᱵᱟᱹᱱᱩᱜ ᱠᱟᱫ ᱛᱤᱧ-ᱟ ᱡᱮ ᱟᱥᱟᱲ ᱱᱟᱜ ᱱᱚᱣᱟ ᱯᱳᱭᱞᱳ ᱥᱮᱫ ᱫᱚ ᱵᱟᱝ ᱜᱟᱱᱚᱜ ᱥᱮ ᱪᱮᱫ ᱢᱩᱪᱟᱹᱫ ᱥᱮᱫ ᱜᱟᱱᱚᱜ
ᱦᱮᱸ ᱠᱤᱱᱛᱩ ᱡᱟᱸᱦᱟ ᱥᱮᱫ ᱜᱮᱧ ᱧᱮᱞᱮᱫ ᱠᱚᱣᱟ ᱛᱟᱨ ᱢᱟᱱᱮ ᱮᱸ ᱦᱚᱞᱟ ᱟᱞᱮᱥᱱ ᱫᱚ ᱦᱚᱞᱟ ᱜᱮ ᱯᱨᱟᱭ ᱡᱟᱭᱜᱟ ᱨᱮ ᱠᱚ ᱠᱚᱴᱤ ᱡᱟᱭᱜᱟ ᱨᱮ ᱠᱚ ᱡᱚᱢ ᱠᱮᱫ ᱠᱚᱣᱟ ᱦᱚᱞᱟ ᱜᱮ ᱮᱨᱚᱜ ᱥᱤᱢ
ᱦᱩᱸ ᱦᱩᱸ
ᱵᱟᱝ ᱚᱠᱟ ᱥᱚᱢᱚᱭ ᱟᱞᱮ ᱫᱚ ᱟᱥᱟᱲ ᱨᱮᱱᱟᱜ ᱯᱳᱭᱞᱳ ᱥᱮᱫ ᱨᱮᱦᱚᱸᱞᱮ ᱡᱚᱢ ᱵᱟᱲᱟ ᱟᱠᱟᱫ ᱠᱚ ᱜᱮᱭᱟ ᱵᱟᱝ ᱫᱚ ᱵᱟᱝ ᱪᱟᱨ ᱯᱟᱸᱪ ᱥᱮᱫ ᱛᱮ ᱟᱫᱚ ᱩᱱᱠᱩ ᱦᱚᱸ ᱡᱟᱱᱤᱡ ᱡᱮ ᱡᱟᱦᱟᱱᱟ ᱠᱟᱹᱢᱤ᱾ ᱠᱚ ᱫᱚ ᱪᱟᱨ ᱯᱟᱸᱪ ᱥᱮᱫ ᱫᱚ ᱧᱮᱞ ᱫᱟᱲᱮᱭᱟᱜ ᱨᱮᱦᱚᱸ ᱚᱢᱵᱚᱵᱚᱛᱤ ᱥᱩᱨᱮᱱ ᱛᱟᱵᱚᱱᱟ ᱟᱫᱚ ᱚᱱᱟ ᱞᱮᱜᱟᱛ ᱛᱮ ᱦᱚᱭ ᱛᱚ ᱩᱱᱫᱚ ᱵᱟᱞᱮ ᱢᱚᱱᱮᱭᱫᱟ ᱦᱳᱭ
ᱟᱪᱪᱷᱟ ᱢᱟᱱᱮ ᱢᱟᱜ ᱢᱚᱬᱮ ᱥᱤᱥᱴᱮᱢ ᱫᱚ ᱪᱮᱫ ᱞᱮᱠᱟ ᱠᱟᱱᱟ ᱢᱟᱜ ᱢᱚᱲᱮ ᱨᱮ ᱫᱚ ᱢᱤᱫᱴᱮᱱ ᱥᱤᱥᱴᱮᱢ ᱢᱮᱱᱟᱜᱼᱟ ᱥᱮ ᱫᱤᱱ ᱱᱚᱣᱟ ᱠᱷᱚᱱᱟᱜ ᱱᱚᱣᱟ ᱢᱟᱥ ᱠᱷᱚᱱ ᱱᱚᱣᱟ ᱢᱟᱥ ᱢᱚᱫᱫᱷᱮ ᱢᱟᱜ ᱢᱚᱬᱮ ᱟᱠᱚ
ᱦᱩᱸ ᱦᱩᱸ ᱦᱩᱸ ᱚᱱᱟ ᱫᱚ ᱦᱩᱭᱩᱜ ᱠᱟᱱᱟ ᱵᱟᱹᱭᱥᱟᱹᱠᱷ ᱠᱩᱱᱟᱹᱢᱤ ᱠᱷᱚᱱ ᱮᱛᱚᱦᱚᱵ ᱠᱟᱛᱮᱫ
ᱦᱮᱸ ᱵᱟᱹᱭᱥᱟᱹᱠᱷ ᱠᱩᱱᱟᱹᱢᱤ ᱠᱷᱚᱱ ᱮᱛᱚᱦᱚᱵ ᱠᱟᱛᱮᱫ
ᱚᱱᱟ ᱫᱚ ᱱᱚᱣᱟ ᱟᱥᱟᱲ ᱨᱮᱱᱟᱝ ᱡᱟᱦᱟᱸ ᱮᱭᱟᱭ ᱢᱟᱦᱟ ᱫᱷᱟᱹᱵᱤᱡ ᱚᱢᱵᱚᱵᱚᱛᱤ ᱛᱤᱡᱟ ᱵᱟᱵᱚᱱ ᱡᱚᱢᱮᱫᱟ ᱟᱢᱵᱟᱵᱟᱹᱛᱤ
ᱦᱩᱸ ᱦᱩᱸ ᱦᱩᱸ
ᱠᱟᱱᱴᱷᱟᱲ ᱩᱱᱟᱹᱜ ᱫᱷᱟᱹᱵᱤᱡ ᱜᱮ ᱚᱱᱟ ᱫᱚᱠᱚ ᱠᱚᱨᱟᱣ ᱟᱠᱚ ᱦᱳᱭ ᱥᱮ
ᱦᱮᱸ ᱤᱧ ᱫᱚ ᱱᱟᱥᱮᱧ ᱵᱟᱲᱟᱭᱟ ᱠᱤᱱᱛᱩ ᱤᱱᱟ ᱴᱟᱭᱢᱤᱝ ᱢᱤᱫᱴᱮᱱ ᱡᱟᱦᱟᱸ ᱠᱟᱱᱟ ᱦᱮᱸ ᱚᱠᱟ ᱠᱷᱚᱱᱟᱜ ᱚᱠᱟ ᱚᱵᱫᱤ ᱵᱟᱹᱭᱥᱟᱹᱠᱷ ᱠᱩᱱᱟᱹᱢᱤ ᱠᱷᱚᱱᱟᱜ ᱟᱢᱵᱟᱵᱚᱛᱤ ᱞᱟᱦᱟ
ᱦᱚᱭ
ᱤᱱᱟᱹᱜ ᱫᱷᱟᱹᱵᱤᱡ ᱜᱮ ᱤᱱᱟᱹ ᱛᱟᱭᱚᱢ ᱫᱚ ᱟᱫᱚ ᱢᱟᱜ ᱢᱚᱲᱬᱮ ᱫᱚ ᱵᱟᱝ
ᱚᱱᱟ ᱮᱴᱟᱜ ᱡᱟᱦᱟᱸ ᱮᱴᱟᱜ ᱯᱚᱱᱚᱛ ᱠᱚᱨᱮ ᱚᱱᱟ ᱟᱢᱵᱟᱵᱚᱛᱤ ᱛᱤ ᱫᱚ ᱵᱟᱝ ᱠᱚ ᱢᱟᱱᱟᱣᱟ ᱠᱷᱟᱱ ᱜᱮ ᱨᱚᱡᱚ ᱥᱮ ᱪᱮᱫ ᱠᱚ ᱢᱟᱱᱟᱣᱟ ᱨᱚᱡᱚ
ᱦᱮᱸ ᱪᱚᱝ ᱚᱱᱟ ᱫᱚ ᱵᱟᱰᱟᱭ ᱱᱚᱣᱟ ᱫᱚ ᱮᱴᱟᱜ ᱯᱚᱱᱚᱛ ᱠᱚᱨᱮ ᱢᱤᱫ ᱵᱟᱨ ᱦᱚᱲ ᱫᱚ ᱠᱩᱞᱤ ᱵᱟᱲᱟ ᱦᱩᱭ ᱟᱠᱟᱱ ᱜᱮᱭᱟ ᱚᱢᱵᱚᱵᱚᱛᱤ ᱛᱤ ᱠᱚ ᱞᱟᱹᱭ ᱜᱮᱭᱟ ᱠᱚ ᱞᱟᱹᱭᱮᱫ ᱫᱚ
ᱚᱱᱟ ᱢᱤᱫᱴᱮᱱ ᱯᱷᱮᱥᱵᱩᱠ ᱠᱚᱨᱮᱧ ᱧᱮᱞ ᱜᱮᱭᱟ ᱦᱮᱸ
ᱦᱩᱸ ᱦᱩᱸ
ᱠᱤᱪᱷᱩ ᱡᱟᱭᱜᱟ ᱧᱮᱞ ᱠᱚ ᱨᱚᱡᱚ ᱨᱚᱡᱚ ᱯᱚᱨᱚᱵ ᱠᱚ ᱢᱟᱱᱟᱣ ᱮᱫᱟ ᱨᱚᱡᱚ ᱯᱚᱨᱚᱵᱽ ᱨᱮᱭᱟᱜ ᱫᱚ ᱪᱮᱫ ᱠᱟᱱᱟ ᱪᱮᱫᱞᱮᱠᱟ ᱥᱤᱥᱴᱮᱢ ᱥᱤᱥᱴᱮᱢ ᱠᱟᱱᱟ ᱦᱮᱸ ᱚᱱᱟ ᱫᱚ ᱵᱟᱲᱟᱭ ᱵᱟᱹᱱᱩᱜᱼᱟ ᱟᱫᱚ ᱱᱚᱣᱟ ᱠᱷᱚᱱᱟᱜ ᱦᱚᱸᱛᱚ ᱜᱚᱞᱯᱚ ᱠᱚᱫᱚ ᱧᱟᱢ ᱵᱟᱝ ᱦᱩᱭ ᱠᱟᱱᱟ ᱥᱮ ᱩᱱᱠᱚ ᱠᱚ ᱦᱚᱲ ᱠᱚ ᱠᱩᱞᱤ ᱜᱟᱱ
ᱪᱮᱫ ᱢᱮᱱ ᱠᱮᱫᱟ ᱵᱟᱢ ᱟᱡᱚᱢ ᱞᱮᱫᱟ